ᱦᱮᱸ ᱜᱚᱝᱠᱮ ᱡᱚᱦᱟᱨ ᱜᱮ ᱜᱚᱝᱠᱮ ᱱᱟᱯᱟᱭ ᱵᱟᱲᱟ ᱜᱮᱛᱚ?
ᱦᱟᱭ ᱜᱚᱝᱠᱮ ᱮᱠᱟᱞ ᱱᱟᱯᱟᱭ ᱵᱟᱲᱟ ᱜᱮ ᱢᱮᱱᱟᱜ ᱞᱤᱧᱟ ᱟᱨ ᱜᱚᱝᱠᱮ ᱟᱵᱤᱱ ᱜᱮ ᱚᱠᱟ ᱞᱮᱠᱟ ᱜᱚᱝᱠᱮ
ᱟᱹᱞᱤᱧ ᱦᱚᱸ ᱜᱚᱝᱠᱮ ᱱᱟᱯᱟᱭ ᱜᱮ ᱢᱮᱱᱟᱜ ᱞᱤᱧᱟᱹ ᱜᱚᱝᱠᱮ ᱛᱮᱦᱮᱧ ᱢᱤᱫᱴᱟᱝ ᱥᱟᱛᱟᱢ ᱤᱫᱤ ᱠᱟᱛᱮ ᱞᱟᱝ ᱜᱟᱞᱚᱪᱟᱜ ᱞᱤᱧ ᱢᱮᱱᱮᱫ ᱠᱟᱱ ᱛᱟᱦᱮᱸᱱᱟ ᱡᱮ ᱱᱟᱦᱟᱜ ᱥᱟᱶᱛᱟ ᱟᱨ ᱞᱟᱠᱪᱟᱨ ᱪᱮᱫ ᱢᱟᱲᱟᱝ ᱚᱠᱟ ᱞᱮᱠᱟ ᱛᱟᱦᱮᱸ ᱠᱟᱱᱟ ᱚᱱᱠᱟ ᱜᱮ ᱢᱮᱱᱟᱜᱼᱟ ᱠᱤ ᱱᱮᱛᱟᱨ ᱦᱚᱸ
ᱦᱳᱭ ᱜᱚᱝᱠᱮ ᱮᱠᱟᱞ ᱟᱹᱰᱤ ᱱᱟᱯᱟᱭ ᱠᱩᱞᱤ ᱜᱮ ᱦᱟᱸᱜ ᱵᱤᱱ ᱞᱟᱹᱭ ᱟᱠᱟᱫᱟ᱾ ᱟᱫᱚ ᱡᱟᱦᱟᱸᱠᱟ ᱥᱟᱶᱛ ᱠᱚᱛᱮ ᱥᱮᱼᱼ ᱱᱚᱜ ᱱᱟ ᱜᱷᱟᱸᱨᱚᱡᱽ ᱠᱚᱨᱮ, ᱥᱟᱶᱛᱟ ᱥᱮᱪᱮᱫ ᱛᱟᱦᱮᱸ ᱠᱟᱱ ᱛᱟᱵᱚᱱᱟ ᱦᱮᱸᱥᱮ ᱟᱫᱚ ᱱᱚᱣᱟ ᱫᱚ ᱟᱹᱰᱤᱴᱟᱜ ᱜᱮ ᱱᱟᱦᱟᱜᱼᱼ ᱟᱹᱨᱩ ᱯᱷᱮᱨᱟᱣ ᱠᱟᱱ ᱛᱟᱵᱚᱱᱟ ᱱᱚᱜᱼᱚ ᱱᱚᱝᱠᱟ ᱧᱮᱞᱚᱜ ᱠᱟᱱᱟ ᱞᱟᱦᱟ ᱛᱮᱫᱚᱼᱼ ᱴᱩᱠ ᱴᱟᱜᱽ ᱟᱹᱛᱩ ᱚᱲᱟᱜ ᱠᱚᱨᱮ ᱥᱮ ᱢᱤᱫᱴᱟᱝ ᱜᱷᱟᱨᱚᱸᱡᱽ ᱨᱮ ᱨᱮᱱᱟᱜ, ᱟᱭᱢᱟ ᱥᱮᱫ ᱛᱮ ᱱᱚᱣᱟ ᱵᱤᱥᱟᱹ ᱠᱩᱫᱩᱢ ᱛᱟᱞᱟ ᱛᱮ ᱦᱚᱸᱼᱼ ᱱᱚᱝᱠᱟᱱ ᱥᱮᱪᱮᱫ ᱠᱚ ᱮᱢᱟ ᱠᱚ ᱠᱟᱱ ᱛᱟᱦᱮᱸᱱᱟ᱾ ᱟᱨ ᱱᱮᱛᱟᱨ ᱫᱚ ᱜᱚᱝᱠᱮ ᱧᱮᱞᱚᱜ ᱛᱟᱸᱦᱮᱫ ᱮᱠᱟᱞ ᱮᱢᱚᱜ ᱛᱮᱜᱮ ᱪᱟᱵᱟᱣ ᱠᱟᱱᱟ ᱥᱮ ᱚᱠᱟ ᱞᱮᱠᱟᱢ ᱢᱚᱱᱮᱭᱮᱫᱟ
ᱦᱮᱸ ᱜᱚᱢᱠᱮ ᱡᱟᱦᱟᱸ ᱞᱟᱦᱟ ᱛᱮᱱᱟᱜᱼᱼ ᱥᱟᱶᱛᱟ ᱟᱨ ᱱᱮᱛᱟᱨᱟᱜᱼᱼ ᱥᱟᱶᱛᱟ ᱧᱮᱞ ᱞᱮᱠᱷᱟᱡ ᱫᱚ ᱜᱚᱝᱠᱮ ᱟᱹᱰᱤᱜᱮ ᱵᱚᱫᱚᱞ ᱟᱠᱟᱱᱟ᱾ ᱠᱤᱪᱷᱩ ᱫᱚ ᱵᱷᱟᱜᱮ ᱦᱚᱸ ᱵᱷᱟᱜᱮ ᱟᱠᱟᱱᱟ ᱥᱮ ᱱᱟᱯᱟᱭ ᱟᱠᱟᱱᱟ᱾ ᱟᱨᱦᱚᱸ ᱠᱤᱪᱷᱩ ᱵᱚᱫᱚᱞ ᱫᱚᱼᱼ ᱥᱟᱶᱛᱟ ᱟᱨ ᱞᱟᱠᱪᱟᱨ ᱞᱟᱹᱜᱤᱫ ᱵᱷᱟᱜᱮ ᱫᱚ ᱵᱟᱝ ᱠᱟᱱᱟ᱾ ᱜᱚᱢᱠᱮ ᱟᱹᱵᱤᱱ ᱪᱮᱫ ᱵᱤᱱ ᱢᱮᱱᱟ᱾
ᱦᱳᱭ ᱜᱳᱢᱠᱮ ᱟᱵᱚ ᱱᱚᱣᱟ ᱥᱟᱶᱛᱟ ᱞᱟᱹᱜᱤᱫ ᱛᱮᱫᱚ ᱦᱟᱸᱜ ᱥᱟᱱᱟᱢᱼᱼ ᱠᱚᱫᱚ ᱨᱮᱱᱟᱜ ᱵᱚᱫᱚᱞ ᱫᱚ ᱟᱹᱰᱤ ᱜᱟᱱ ᱜᱮ ᱵᱟᱝ ᱠᱟᱱᱟ ᱦᱮᱸ ᱥᱮ ᱟᱵᱚᱼᱼ ᱯᱩᱭᱞᱩ ᱛᱮᱜᱮ ᱞᱟᱹᱭ ᱟᱠᱟᱱ ᱱᱚᱜᱼᱱᱚᱣᱟ ᱠᱤᱥᱟᱹ ᱥᱮ ᱠᱩᱫᱩᱢ ᱛᱟᱞᱟᱛᱮ ᱟᱵᱚᱣᱟᱜ ᱥᱟᱶᱛᱟ ᱥᱮᱼᱼ ᱱᱚᱜ ᱱᱚᱝᱠᱟ ᱵᱤᱱᱛᱤ ᱟᱹᱨᱤᱪᱞᱤ ᱟᱹᱰᱤ ᱞᱮᱠᱟᱱ ᱠᱟᱛᱷᱟ ᱠᱚ ᱟᱵᱚᱣᱟ ᱡᱟᱦᱟᱸ ᱚᱞ ᱛᱚᱞᱼᱼ ᱥᱮ ᱵᱟᱝ ᱦᱮᱡ ᱟᱠᱟᱱ ᱛᱟᱵᱚᱱᱟ ᱱᱚᱣᱟ ᱨᱮᱱᱟᱜ ᱨᱮᱱᱟᱜ ᱫᱤᱥᱟᱹ ᱠᱚᱫᱚᱢ ᱛᱟᱞᱟᱛᱮ ᱦᱮᱡ ᱟᱠᱟᱱ ᱛᱟᱵᱚᱱᱟ ᱦᱮᱸᱥᱮᱼᱼ ᱟᱫᱚ ᱱᱚᱜᱼᱚᱭ ᱱᱚᱣᱟ ᱠᱤᱥᱟ ᱠᱩᱫᱟᱹᱢ ᱠᱚᱠᱚ ᱱᱮᱛᱟᱨ ᱫᱚ ᱟᱴᱚᱜᱚᱜ ᱠᱟᱱᱟ᱾ ᱟᱨ ᱞᱟᱦᱟ ᱛᱮᱫᱚ ᱡᱟᱦᱟᱸᱭ ᱛᱟᱨᱟᱥᱤᱧ ᱵᱟᱲᱟᱭᱮᱱᱟ ᱥᱮᱼᱼ ᱱᱚᱝᱠᱟ ᱟᱹᱭᱩᱵ ᱵᱮᱲᱟ ᱱᱟᱦᱟᱸᱜ ᱫᱟᱠᱟ ᱠᱚ ᱡᱚᱢ ᱵᱟᱲᱟ ᱠᱟᱛᱮᱼᱼ ᱱᱩᱠᱩ ᱫᱟᱫᱚ ᱦᱟᱲᱟᱢ ᱛᱟᱠᱚ ᱱᱟᱦᱟᱸᱜᱼᱼ ᱠᱤᱥᱟᱹ ᱥᱮ ᱠᱩᱫᱩᱢ ᱠᱚᱠᱚ ᱞᱟᱹᱭ ᱛᱟᱦᱮᱸᱫ ᱱᱚᱜᱼᱚ ᱱᱚᱣᱟ ᱠᱚ ᱟᱫ ᱪᱟᱵᱟ ᱠᱟᱱᱟ᱾ ᱱᱮᱛᱟᱨ ᱫᱚ ᱦᱚᱲᱚ ᱦᱚᱲᱚᱼᱼ ᱛᱤᱨᱮ ᱢᱳᱵᱟᱭᱤᱞ ᱥᱟᱵ ᱠᱟ ᱠᱟᱛᱮᱫ ᱱᱟᱦᱟᱜ ᱮᱴᱟᱜ ᱮᱴᱟᱜ ᱡᱤᱱᱤᱥ ᱠᱚᱠᱚ ᱧᱮᱞ ᱵᱟᱲᱟᱭ ᱮᱫᱟ ᱜᱚᱢᱠᱮᱼᱼ ᱥᱮ ᱚᱠᱟᱮᱠᱟ ᱜᱚᱝᱠᱮ?
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱟᱹᱰᱤ ᱥᱟᱨᱦᱟᱣ᱾ ᱡᱮ ᱞᱟᱦᱟᱛᱮ ᱡᱟᱦᱟᱸ ᱧᱮᱞᱚᱜ ᱠᱟᱱ ᱛᱟᱦᱮᱸᱱᱟ ᱟᱹᱞᱤᱧ ᱦᱚᱸᱼᱼ ᱠᱟᱹᱴᱤᱡ ᱞᱤᱧ ᱛᱟᱦᱮᱸ ᱠᱟᱱ ᱨᱮᱞᱤᱧ ᱫᱤᱥᱟᱹᱭᱟ ᱡᱮ ᱜᱚᱲᱚᱢ ᱦᱟᱲᱟᱢ ᱜᱚᱲᱚᱢ ᱵᱩᱰᱷᱤ ᱠᱚᱴᱷᱮᱱ ᱡᱟᱦᱟᱸᱼᱼ ᱠᱤᱥᱟᱹ ᱠᱩᱫᱩᱢ, ᱠᱚᱞᱤᱧ ᱟᱸᱡᱚᱢᱮᱫ ᱠᱟᱱ ᱛᱟᱦᱮᱱᱟ ᱡᱮ ᱩᱱᱠᱩ ᱥᱟᱶ ᱫᱩᱲᱩᱵ ᱯᱟᱱᱛᱮ ᱠᱟᱛᱮᱫ ᱛᱚ ᱱᱤᱛᱚᱜ ᱫᱚ ᱦᱟᱸᱜ ᱱᱚᱣᱟ ᱠᱚ ᱪᱤᱛᱟᱹᱨ ᱫᱚ ᱟᱛᱳ ᱴᱚᱞᱟ ᱠᱚᱨᱮᱼᱼ ᱵᱟᱝ ᱧᱮᱞᱚᱜ ᱠᱟᱱᱟ ᱟᱨᱠᱤ ᱪᱮᱫᱟᱜ ᱮᱱᱛᱜ ᱱᱚᱣᱟᱼᱼ ᱱᱮᱛᱟᱨ ᱫᱚ ᱟᱨᱠᱤ ᱢᱳᱵᱟᱭᱤᱞᱼᱼ ᱵᱟ ᱥᱳᱥᱟᱞ ᱢᱤᱰᱤᱭᱟ ᱨᱮᱱᱟᱜ ᱜᱮ ᱵᱟᱹᱲᱛᱤ ᱵᱮᱵᱚᱦᱟᱨ ᱠᱟᱱᱟ ᱟᱨᱠᱤ ᱛᱚᱼᱼ ᱱᱚᱣᱟᱼᱼ ᱥᱳᱥᱟᱞ ᱢᱤᱰᱤᱭᱟ ᱥᱮ ᱢᱳᱵᱟᱭᱤᱞ ᱦᱚᱸᱼᱼ ᱥᱮ ᱱᱚᱣᱟ ᱴᱮᱠᱱᱳᱞᱳᱡᱤ ᱫᱚ ᱯᱩᱨᱟᱹ ᱞᱮᱠᱟᱛᱮ ᱫᱳᱥ ᱮᱢ ᱫᱚ ᱵᱟᱝ ᱴᱷᱤᱠ ᱦᱩᱭᱩᱜᱼᱟ ᱟᱨᱠᱤ ᱾ ᱛᱚ ᱱᱚᱣᱟ ᱫᱚ ᱟᱢ ᱛᱤᱱᱟᱹᱜ ᱮᱢ ᱵᱮᱵᱚᱦᱟᱨᱟ ᱚᱱᱟ ᱫᱚ ᱟᱢ ᱜᱮ ᱴᱷᱤᱠ ᱦᱩᱭᱩᱜ ᱛᱟᱢᱟ ᱾ ᱡᱮ ᱞᱟᱹᱠᱛᱤ ᱠᱷᱚᱱᱟᱜ ᱵᱟᱹᱲᱛᱤ ᱫᱚ ᱵᱟᱝ ᱵᱮᱵᱚᱦᱟᱨ ᱞᱮᱠᱷᱟᱱ ᱜᱮ ᱟᱨᱠᱤ ᱵᱷᱟᱜᱮᱭᱟ ᱟᱨᱠᱤ ᱾
ᱦᱳᱭ ᱜᱚᱝᱠᱮ ᱮᱠᱟᱞ, ᱠᱟᱛᱷᱟ ᱢᱟ ᱟᱹᱰᱤ ᱥᱟᱹᱨᱤᱜ ᱜᱮ ᱱᱟᱼᱦᱟᱸᱜ ᱵᱤᱱ ᱞᱟᱹᱭ ᱟᱠᱟᱫᱟ ᱾ ᱟᱫᱚ ᱱᱮᱜᱼᱮ ᱱᱝᱠᱟ ᱜᱮ ᱧᱮᱞᱚᱜᱚᱜ ᱠᱟᱱᱟ ᱱᱮᱛᱟᱨ ᱢᱟ ᱟᱵᱚ ᱢᱟ ᱱᱚᱜᱼᱚ ᱱᱚᱝᱠᱟᱱᱟᱜ ᱟᱭᱢᱟ ᱞᱮᱠᱟᱱᱟᱜ ᱥᱟᱶᱛᱟ ᱠᱚ ᱨᱮᱱᱟᱜ ᱱᱚᱣᱟ ᱠᱤᱥᱟᱹ ᱠᱩᱫᱩᱢ ᱠᱚᱦᱚᱸ ᱵᱚᱱ ᱟᱫ ᱤᱫᱤᱭᱮᱫᱟ, ᱟᱫᱚ ᱞᱟᱹᱭ ᱞᱮᱠᱷᱟᱱ ᱱᱟᱼᱦᱟᱸᱜ ᱟᱵᱚ ᱥᱮᱪᱮᱫ ᱫᱚ ᱥᱩᱫᱩ ᱱᱚᱣᱟ ᱚᱞᱚᱜ ᱯᱟᱲᱦᱟᱜ ᱥᱩᱢᱩᱝ ᱫᱚ ᱥᱮᱪᱮᱫ ᱫᱚ ᱱᱟᱼᱦᱟᱸᱜ ᱵᱟᱝᱠᱚ ᱞᱟᱹᱭᱟᱜᱼᱟ ᱾ ᱟᱵᱚᱣᱟᱜ ᱥᱟᱶᱛᱟ ᱨᱮ ᱚᱠᱟ ᱞᱮᱠᱟᱱ ᱡᱤᱱᱤᱥ ᱠᱚ ᱢᱮᱱᱟᱜ ᱛᱟᱵᱚᱱᱟ ᱱᱚᱣᱟ ᱠᱚ ᱤᱫᱤ ᱠᱟᱛᱮ ᱦᱚᱸ ᱟᱵᱚ ᱥᱮᱪᱮᱫᱚᱜ ᱦᱩᱭᱩᱜ ᱛᱟᱵᱚᱱᱟ, ᱥᱮ ᱵᱟᱰᱟᱭ ᱦᱩᱭᱩᱜ ᱛᱟᱵᱚᱱᱟ, ᱥᱮ ᱟᱵᱚᱣᱟᱜ ᱱᱟᱜᱟᱢ ᱚᱠᱟ ᱠᱟᱱᱟ ᱥᱮ ᱟᱵᱚᱣᱟᱜ ᱮᱸ ᱥᱚᱢᱟᱡ ᱱᱟᱦᱟᱜ ᱚᱠᱟ ᱠᱟᱱᱟ ᱱᱚᱣᱟ ᱠᱚ ᱟᱵᱚ ᱵᱟᱰᱟᱭ ᱦᱩᱭᱩᱜ ᱛᱟᱵᱚᱱᱟ ᱦᱮᱸᱥᱮ ᱾ ᱡᱮᱢᱚᱱ ᱫᱟᱹᱭᱠᱟᱹ ᱞᱮᱠᱟᱛᱮ ᱞᱟᱹᱭ ᱜᱟᱱᱚᱜᱼᱟ ᱜᱚᱝᱠᱮ ᱱᱮᱛᱟᱨ ᱫᱚ ᱟᱭᱢᱟ ᱮᱸᱻ ᱠᱚᱲᱟ ᱠᱚᱦᱚᱸ ᱱᱚᱝᱠᱟ ᱛᱩᱢᱫᱟᱜ ᱴᱟᱢᱟᱠ ᱨᱩ ᱱᱟᱦᱟᱜ ᱵᱟᱝᱠᱚ ᱵᱟᱲᱟᱭᱟ ᱦᱮᱸ ᱾ ᱟᱨ ᱱᱚᱣᱟ ᱛᱩᱢᱫᱟᱜ ᱴᱟᱢᱟᱠ ᱫᱚ ᱟᱵᱚᱣᱟᱜ ᱥᱟᱶᱛᱟ ᱥᱮ ᱱᱚᱣᱟ ᱠᱚ ᱥᱟᱶ ᱟᱹᱰᱤ ᱡᱚᱯᱲᱟᱣ ᱢᱮᱱᱟᱜ ᱛᱟᱵᱚᱱᱟ ᱾ ᱟᱵᱩᱣᱟᱜ ᱫᱚ ᱵᱟᱦᱟ ᱛᱟᱵᱩᱱ, ᱯᱚᱨᱚᱵᱽ ᱛᱟᱵᱩᱱ ᱱᱚᱣᱟ ᱠᱚᱨᱮ ᱟᱵᱚ ᱫᱚ ᱮᱠᱟᱞ ᱛᱮᱜᱮ ᱛᱩᱢᱫᱟᱜ ᱴᱟᱢᱟᱠ ᱠᱚᱫᱚ ᱞᱟᱹᱠᱛᱤ ᱟᱵᱚᱱᱟ ᱾ ᱟᱫᱚ ᱱᱚᱝᱠᱟ ᱱᱟᱦᱟᱜ ᱨᱩᱨᱩ ᱠᱚ ᱵᱟᱵᱚᱱ ᱥᱮᱸᱲᱟᱭᱮᱫᱟ ᱾ ᱱᱚᱣᱟ ᱦᱚᱸ ᱢᱤᱫᱴᱮᱡ ᱥᱮᱪᱮᱫ ᱠᱟᱱᱟ ᱜᱚᱝᱠᱮ, ᱱᱚᱣᱟ ᱛᱩᱢᱫᱟᱜ ᱴᱟᱢᱟᱠ ᱨᱩ ᱦᱚᱸ ᱾ ᱟᱫᱚ ᱱᱚᱣᱟ ᱠᱚ ᱟᱵᱚ ᱵᱟᱝᱵᱩᱱ ᱪᱮᱫᱚᱜ ᱠᱷᱟᱱ ᱢᱤᱫ ᱫᱤᱱ ᱦᱤᱞᱳᱜ ᱫᱚ ᱟᱵᱚ ᱯᱚᱭᱥᱟ ᱛᱮ ᱦᱟᱸᱜ ᱜᱚᱝᱠᱮ ᱟᱵᱚᱣᱟᱜ ᱱᱚᱣᱟ ᱯᱩᱡᱟᱹ ᱯᱟᱴᱟ ᱠᱚᱨᱮ ᱥᱮ ᱵᱟᱦᱟ ᱥᱚᱨᱦᱟᱭ ᱠᱚᱨᱮ ᱱᱟᱦᱟᱜ ᱵᱷᱟᱲᱟ ᱟᱛᱮ ᱟᱹᱜᱩ ᱠᱚ ᱦᱩᱭᱩᱜ ᱛᱟᱵᱚᱱᱟ ᱱᱩᱠᱩ ᱨᱩ ᱨᱩ ᱠᱚ ᱞᱟᱹᱜᱤᱫ ᱾ ᱥᱮ ᱚᱠᱟ ᱞᱮᱠᱟ ᱜᱚᱝᱠᱮᱢ ᱢᱚᱱᱮᱭᱮᱫᱟ?
ᱦᱮᱸ ᱜᱚᱝᱠᱮ, ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫ ᱡᱮ ᱱᱚᱜᱼᱚᱭ ᱛᱩᱢᱫᱟᱜ ᱴᱟᱢᱟᱠ ᱨᱩ ᱱᱮᱛᱟᱨ ᱫᱚ ᱱᱮᱛᱟᱨ ᱠᱚᱭᱤᱡ ᱜᱤᱫᱽᱨᱟᱹ ᱫᱚ ᱵᱟᱝ ᱠᱚ ᱵᱟᱲᱟᱭ ᱠᱟᱱᱟ ᱥᱮ ᱵᱟᱝᱠᱚ ᱮᱸ ᱥᱮᱸᱲᱟᱭᱮ ᱫᱟ ᱛᱚ ᱱᱚᱣᱟ ᱫᱚ ᱟᱵᱚ ᱡᱩᱢᱤᱫᱚᱜ ᱦᱩᱭᱩᱜ ᱛᱟᱵᱚᱣᱟ ᱡᱩᱢᱤᱫ ᱠᱟᱛᱮ ᱟᱛᱩ ᱨᱮ ᱡᱚᱛᱚ ᱦᱚᱲ ᱢᱤᱫᱴᱷᱮᱡ ᱱᱟᱯᱟᱭ ᱴᱷᱟᱶ ᱴᱷᱟᱹᱣᱠᱟᱹ ᱠᱟᱛᱮ ᱚᱸᱰᱮ ᱥᱤᱸᱜᱟᱹᱲ ᱵᱮᱲᱟ ᱡᱩᱢᱤᱫᱚᱜ ᱦᱩᱭᱩᱜ ᱛᱟᱵᱚᱣᱟ ᱚᱸᱰᱮ ᱟᱵᱚᱣᱟᱜ ᱱᱤᱭᱚᱢ ᱟᱹᱨᱤᱪᱟᱹᱞᱤ ᱵᱟᱵᱚᱫ ᱜᱟᱯᱟᱞᱢᱟᱨᱟᱣ ᱵᱚᱱ ᱟᱵᱚᱣᱟᱜ ᱞᱟᱠᱪᱟᱨ ᱵᱟᱵᱚᱫ ᱵᱚᱱ ᱜᱟᱯᱟᱞ ᱢᱟᱨᱟᱣᱟ ᱥᱮ ᱱᱚᱜᱼᱚᱭ ᱟᱵᱚᱣᱟᱜ ᱥᱮᱨᱣᱟ ᱨᱮ ᱡᱟᱦᱟᱸ ᱛᱩᱢᱫᱟᱜ ᱴᱟᱢᱟᱠ ᱨᱩ ᱠᱚ ᱢᱮᱱᱟᱜ ᱱᱚᱜᱼᱚᱭ ᱱᱤᱭᱟᱹ ᱠᱚᱵᱚᱱ ᱥᱮᱸᱲᱟ ᱞᱮᱠᱷᱟᱡ ᱯᱟᱞᱮᱫ ᱟᱹᱰᱤ ᱱᱟᱯᱟᱭ ᱠᱚᱜᱼᱟ ᱟᱹᱞᱤᱧᱟᱜ ᱢᱮᱱ ᱞᱮᱠᱟ ᱛᱮᱫᱚ ᱾
ᱦᱳᱭ ᱜᱚᱝᱠᱮ, ᱮᱠᱟᱞ ᱱᱚᱣᱟ ᱫᱚ ᱟ ᱧᱮᱞᱚᱜ ᱠᱟᱱᱟ ᱟᱹᱰᱤᱼᱼ ᱫᱟᱹᱭᱠᱟᱹ ᱞᱮᱠᱟᱛᱮ, ᱟᱞᱮ ᱥᱮᱫ ᱫᱚ ᱱᱟᱦᱟᱸᱜᱼᱼ ᱱᱚᱜᱼᱚ ᱱᱚᱝᱠᱟ ᱜᱚᱝᱠᱮ ᱠᱟᱨᱟᱢ ᱵᱤᱱᱛᱤ ᱠᱚ ᱦᱩᱭᱩᱜ ᱜᱮᱭᱟ ᱛᱚ, ᱟᱫᱚᱼᱼ ᱱᱚᱣᱟ ᱠᱟᱨᱟᱢ ᱵᱤᱱᱛᱤᱨ ᱨᱮ ᱦᱳᱭᱛᱚ, ᱞᱟᱦᱟ ᱛᱮᱫᱚ ᱟᱹᱛᱳ ᱟᱛᱼᱼ ᱟᱹᱛᱩ ᱠᱟᱨᱟᱢ ᱜᱩᱨᱩ ᱠᱚ ᱛᱟᱦᱮᱸ ᱠᱟᱱᱟ ᱥᱟᱱᱟᱢ ᱟᱛᱳ ᱨᱮᱜᱮ ᱦᱮᱸᱥᱮ, ᱟᱫᱚᱼᱼ ᱱᱚᱜᱼᱚ ᱱᱚᱝᱠᱟ ᱱᱟᱦᱟᱜ ᱵᱟᱠᱚ ᱥᱮᱬᱟᱭᱮᱫᱟ ᱠᱟᱨᱟᱢ ᱵᱤᱱᱛᱤ ᱠᱚ ᱥᱮ ᱱᱚᱝᱠᱟᱼᱼ ᱡᱟᱦᱟᱸ ᱟᱵᱚᱣᱟᱜ ᱟᱹᱨᱤᱪᱟᱹᱞᱤ ᱠᱚ ᱟᱭᱢᱟ ᱦᱚᱲ ᱜᱮ ᱵᱟᱝᱠᱩᱼᱼ ᱥᱮᱬᱟᱭᱮᱫᱟ, ᱱᱚᱜᱼᱚ ᱱᱚᱣᱟ ᱠᱷᱟᱹᱛᱤᱨ ᱱᱟᱦᱟᱜ ᱟᱵᱚᱼᱼ ᱟ, ᱱᱚᱣᱟ ᱠᱚ ᱟᱫ ᱦᱤᱡᱩᱜ ᱠᱟᱱ ᱛᱟᱵᱚᱱᱟ ᱾ ᱟᱫᱚ ᱱᱮᱛᱟᱨ ᱫᱚ ᱧᱮᱞᱚᱜ ᱠᱟᱱᱟ ᱱᱚᱣᱟ ᱠᱟᱨᱟᱢ ᱵᱤᱱᱛᱤ ᱥᱚᱢᱚᱭ ᱫᱚ ᱱᱟᱦᱟᱜ ᱵᱟᱨᱦᱮ ᱠᱷᱚᱱᱼᱼ ᱦᱚᱲ ᱠᱚ ᱡᱟᱦᱟᱸᱭ ᱠᱟᱨᱟᱢ ᱜᱩᱨᱩ ᱠᱚ ᱢᱮᱱᱟᱜ ᱠᱚᱣᱟ ᱡᱟᱦᱟᱸᱭ ᱠᱚᱫᱚ ᱠᱚ ᱱᱚᱣᱟ ᱠᱚ ᱴᱤᱠᱟᱹᱣ ᱟᱹᱜᱩ ᱟᱠᱟᱫᱟ ᱾ ᱱᱩᱠᱩ ᱱᱟᱦᱟᱜ ᱯᱚᱭᱥᱟ ᱠᱟᱨ ᱛᱮᱠᱚ ᱵᱷᱟᱲᱟ ᱟᱹᱜᱩᱭᱮᱫ ᱠᱚᱣᱟ, ᱟᱫᱚ ᱼᱼ ᱠᱟᱨᱟᱢ ᱠᱚ ᱵᱤᱱᱛᱤ ᱦᱚᱪᱚᱭᱮᱫ ᱠᱚᱣᱟ ᱾ ᱟᱫᱚ ᱱᱚᱜᱼᱚᱭ ᱡᱟᱦᱟᱸ ᱞᱮᱠᱟ ᱟᱛᱳ ᱨᱮᱱ ᱱᱚᱰᱮ ᱠᱚ ᱛᱟᱦᱮᱸ ᱞᱮᱱ ᱠᱷᱟᱱᱼᱼ ᱱᱩᱠᱩ ᱜᱮ ᱱᱟᱦᱟᱜ ᱱᱤᱭᱟᱹ ᱠᱚᱫᱚ ᱵᱤᱱᱟᱹ ᱯᱚᱭᱥᱟ ᱛᱮᱠᱚ ᱯᱟᱨᱚᱢ ᱜᱮᱭᱟ ᱾ ᱟᱫᱚ ᱱᱚᱜᱼᱚᱭ ᱱᱚᱝᱠᱟ ᱵᱩᱱ ᱰᱷᱤᱞᱟᱹᱣ ᱵᱟᱲᱟ ᱟᱠᱟᱫᱟ ᱱᱟᱜ ᱜᱚᱝᱠᱮ ᱾ ᱥᱮ ᱟᱯᱮ ᱥᱮᱫ ᱫᱚ ᱜᱚᱝᱠᱮ ᱱᱚᱝᱠᱟ ᱧᱮᱞᱚᱜ ᱠᱟᱱᱟ ᱥᱮ ᱵᱟᱝ?
ᱦᱮᱸ ᱜᱚᱢᱠᱮ ᱟᱹᱵᱤᱱ ᱡᱟᱦᱟᱸ ᱠᱟᱛᱷᱟ ᱵᱮᱱ ᱞᱟᱹᱭ ᱟᱠᱟᱫᱟ ᱱᱚᱣᱟ ᱫᱚ ᱟᱹᱰᱤ ᱥᱟᱹᱨᱤ ᱠᱟᱛᱷᱟ ᱾ ᱡᱮ ᱟᱞᱮ ᱟᱹᱛᱩ ᱠᱚᱨᱮ ᱦᱚᱸ ᱚᱱᱠᱟ ᱠᱟᱨᱟᱢᱼᱼ ᱠᱚ ᱦᱩᱭ ᱚᱪᱚ ᱠᱮᱜᱼᱟ, ᱟᱛᱩ ᱦᱚᱲ ᱠᱚᱛᱮ ᱾ ᱡᱮ ᱟᱞᱮ ᱟᱛᱩ ᱨᱮᱫᱚ ᱦᱟᱸᱜ ᱚᱱᱠᱟ ᱠᱟᱨᱟᱢ ᱜᱩᱨᱩᱼᱼ ᱥᱮ ᱠᱟᱨᱟᱢ ᱪᱮᱞᱟ, ᱠᱚ ᱥᱮ ᱫᱚᱫᱚᱱ ᱠᱚᱲᱟ ᱠᱚ ᱦᱟᱸᱜᱼᱼ ᱵᱟᱹᱱᱩᱜ ᱠᱚᱣᱟ ᱱᱤᱛᱚᱜ ᱫᱷᱚ, ᱱᱤᱛᱚᱜ ᱫᱚ ᱟᱨᱠᱤ ᱾ ᱛᱚ ᱱᱚᱣᱟ ᱫᱚ ᱦᱟᱸᱜ ᱵᱟᱝᱞᱤᱧ ᱫᱟᱹᱭᱼᱼ ᱫᱟᱲᱮᱭᱟᱜ ᱠᱟᱱᱟ ᱡᱮ, ᱞᱟᱦᱟᱛᱮ ᱜᱚᱲᱚᱢ ᱦᱟᱲᱟᱢ ᱵᱤᱫᱟᱹᱞᱼᱼ ᱠᱚ ᱛᱟᱦᱮᱸ ᱠᱟᱱᱟ ᱥᱮ ᱵᱟᱝᱠᱚ ᱛᱟᱦᱮᱸ ᱠᱟᱱᱟ ᱱᱚᱣᱟ ᱫᱚ ᱦᱟᱸᱜ ᱵᱟᱝᱞᱤᱧ ᱞᱟᱹᱭ ᱫᱟᱲᱮᱭᱟᱜᱼᱟ ᱛᱚ ᱾ ᱟᱞᱮ ᱟᱛᱳ ᱨᱮ ᱚᱱᱠᱟ ᱯᱩᱡᱟᱹ ᱯᱟᱥᱟ ᱦᱩᱭ ᱞᱮᱱ ᱨᱮᱼᱼ ᱛᱚ ᱵᱟᱦᱨᱮ ᱠᱷᱚᱱ ᱜᱮ ᱦᱟᱸᱜ ᱩᱱᱠᱩᱼᱼ ᱠᱤᱪᱷᱩ ᱠᱟᱹᱣᱰᱤ ᱮᱢ ᱠᱟᱛᱮᱫᱼᱼ ᱠᱚ ᱟᱹᱜᱩ ᱞᱮᱫ ᱠᱚᱛᱮ ᱱᱚᱣᱟ ᱵᱚᱸᱜᱟ ᱵᱩᱨᱩ ᱫᱚ ᱦᱟᱸᱜᱼᱼ ᱞᱮ ᱥᱟᱹᱠᱷᱤ ᱥᱚᱵᱷᱟ ᱠᱮᱜᱼᱟ, ᱛᱚ ᱱᱚᱣᱟ ᱫᱚ ᱟᱵᱚᱼᱼ ᱟᱹᱛᱩ ᱟᱹᱛᱩ, ᱡᱚᱛᱚ ᱟᱹᱛᱩᱼᱼ ᱵᱟᱲᱟᱭ ᱞᱟᱹᱠᱛᱤ ᱠᱟᱱ ᱛᱟᱵᱚᱣᱟ ᱪᱮᱫᱟᱜ ᱮᱱᱛᱮᱫ ᱱᱚᱣᱟ ᱫᱚ ᱟᱵᱚᱣᱟᱜ ᱥᱚᱢᱟᱡᱽᱼᱼ ᱟᱵᱚᱣᱟᱜ ᱥᱮᱨᱣᱟ ᱨᱮᱼᱼ ᱢᱮᱱᱟᱜ ᱟᱠᱟᱫᱟ, ᱟᱵᱚᱣᱟᱜ ᱫᱚ ᱟᱵᱚ ᱜᱮᱵᱚᱱ ᱨᱟᱹᱠᱷᱤ ᱡᱚᱜᱟᱣ ᱢᱟ ᱾ ᱮᱴᱟᱜ ᱦᱚᱲ ᱫᱚ ᱵᱟᱝ ᱠᱚ ᱧᱮᱞ ᱛᱟᱵᱚᱣᱟ ᱾ ᱥᱮ ᱮᱴᱟᱜ ᱡᱟᱹᱛᱤ ᱨᱮᱱ ᱫᱚ ᱵᱟᱝᱠᱚ ᱧᱮᱞ ᱛᱟᱵᱚᱣᱟ ᱱᱚᱣᱟ ᱫᱚ ᱾ ᱟᱵᱚ ᱫᱚ ᱱᱤᱦᱟᱹᱛᱜᱮ ᱵᱟᱲᱟᱭ ᱫᱚᱨᱠᱟᱨ ᱠᱟᱱ ᱛᱟᱵᱚᱣᱟ ᱟᱨᱠᱤ ᱾
ᱦᱳᱭ ᱜᱚᱢᱠᱮ ᱮᱠᱟᱞ ᱾ ᱥᱟᱹᱨᱤ ᱢᱟ ᱟᱹᱰᱤ ᱥᱟᱹᱨᱤ ᱜᱮᱵᱤᱱ ᱞᱟᱹᱭ ᱠᱮᱫᱟ, ᱟᱫᱚᱼᱼ ᱱᱚᱜᱼᱚ ᱱᱚᱝᱠᱟ ᱜᱮ ᱤᱧ ᱫᱚᱧ ᱞᱟᱹᱭᱟᱼᱼ ᱡᱟᱦᱟᱸ ᱠᱚ ᱦᱚᱸ ᱟᱵᱚᱨᱮᱱ ᱱᱩᱠᱩᱼᱼᱟ ᱥᱮᱫᱟᱭ ᱨᱮᱱ ᱟᱹᱜᱤᱞ ᱦᱟᱯᱲᱟᱢ ᱠᱚ ᱥᱮ ᱯᱩᱨᱩᱫᱷᱩᱞᱼᱼ ᱠᱚ ᱱᱟᱦᱟᱜ ᱠᱚ ᱛᱟᱦᱮᱸ ᱠᱟᱱᱟ ᱱᱩᱠᱩ ᱥᱟᱶᱼᱼ ᱱᱟᱦᱟᱜ ᱱᱮᱛᱟᱨ ᱱᱟᱦᱟᱜ ᱡᱩᱣᱟᱹᱱ ᱠᱚ ᱵᱟᱝᱠᱚᱼᱼ ᱥᱟᱶᱚᱜ ᱠᱟᱱᱟ ᱦᱮᱸᱥᱮ ᱟᱫᱚ ᱚᱱᱮ ᱚᱱᱟ ᱠᱷᱟᱹᱛᱤᱨᱼᱼ ᱟᱵᱚ ᱫᱚ ᱥᱟᱱᱟᱢ ᱠᱚᱜᱮ ᱵᱟᱰᱟᱭ ᱛᱟᱦᱮᱸ ᱠᱟᱱ ᱛᱟᱵᱚᱱᱟ᱾ ᱱᱚᱜᱼᱚᱭ ᱡᱟᱦᱟᱸᱮ ᱞᱮᱠᱟ ᱨᱟᱱ ᱢᱩᱨᱜᱟᱹᱱ ᱠᱷᱚᱱ ᱮᱦᱚᱵ ᱠᱟ ᱠᱟᱛᱮᱜ᱾ ᱨᱩ ᱨᱟᱦᱟ ᱥᱮ ᱨᱟᱹᱥᱠᱟᱹ ᱠᱚ ᱮᱦᱚᱵ ᱠᱟᱛᱮᱫ ᱥᱟᱱᱟᱢᱟᱜ ᱜᱮ ᱟᱵᱚ ᱫᱚ ᱵᱟᱰᱟᱭ ᱛᱟᱦᱮᱸ ᱠᱟᱱ ᱛᱟᱵᱚᱱᱟ᱾ ᱟᱫᱚ ᱱᱚᱜᱼᱚ ᱱᱚᱝᱠᱟ ᱱᱩᱠᱩ ᱯᱩᱨᱩ ᱫᱷᱩᱱ ᱦᱚᱲ ᱠᱚ ᱥᱟᱶ, ᱵᱟᱝᱠᱚ ᱥᱮᱞᱮ ᱫᱚᱜ ᱠᱟᱱ ᱛᱟᱦᱮᱸᱫ ᱠᱷᱟᱹᱛᱤᱨ ᱱᱚᱣᱟ ᱨᱟᱱ ᱢᱩᱨᱜᱟᱹᱱ ᱠᱚᱦᱚᱸ ᱵᱟᱝᱵᱚᱱ ᱥᱮᱬᱟ ᱫᱟᱲᱮᱭᱟᱫᱟ ᱦᱮᱸ ᱥᱮ ᱜᱚᱢᱠᱮ ᱟᱨᱼᱼ ᱡᱟᱦᱟᱸᱮᱠᱟ ᱱᱤᱛᱚᱜ ᱱᱟᱦᱟᱜ ᱧᱮᱞᱚᱜ ᱠᱟᱱᱟ ᱱᱚᱜᱼᱚᱭ ᱟᱞᱮ ᱥᱮᱫ ᱢᱟ ᱱᱟᱦᱟᱜ ᱱᱚᱜᱼᱚ ᱱᱚᱣᱟ ᱛᱩᱢᱫᱟᱜ ᱴᱟᱢᱟᱠ ᱥᱮ ᱱᱚᱜᱼᱚ ᱱᱚᱣᱟ ᱮᱱᱮᱡ ᱥᱮᱨᱮᱧ ᱥᱮᱬᱟ ᱞᱟᱹᱜᱤᱫ ᱦᱚᱸ ᱱᱟᱦᱟᱜᱼᱼ ᱮ ᱱᱚᱝᱠᱟ ᱵᱤᱫᱽᱫᱟᱹᱜᱟᱲ ᱠᱚ ᱱᱟᱦᱟᱜ ᱵᱮᱱᱟᱣ ᱨᱟᱠᱟᱵᱚᱜ ᱠᱟᱱᱟ᱾ ᱟᱫᱚ ᱜᱚᱢᱠᱮᱼᱼ ᱱᱚᱣᱟ ᱠᱤ ᱟᱵᱚ ᱩᱱᱟᱹᱜᱴᱟᱜ ᱜᱮ ᱞᱟᱹᱠᱛᱤ ᱠᱟᱱ ᱛᱟᱵᱚᱱᱟ ᱱᱚᱣᱟ ᱵᱤᱫᱽᱫᱟᱹᱜᱟᱲ ᱠᱚᱨᱮ? ᱥᱮ ᱱᱚᱝᱠᱟ ᱯᱚᱭᱥᱟ ᱠᱚ ᱮᱢ ᱠᱟᱛᱮᱫ ᱜᱮ ᱟᱵᱚ ᱛᱩᱢᱫᱟᱜ᱾ ᱴᱟᱢᱟᱠ ᱨᱩ ᱠᱚ ᱥᱮᱬᱟ ᱞᱟᱹᱠᱛᱤ ᱛᱟᱦᱮᱸ ᱠᱟᱱ ᱛᱟᱵᱚᱱᱟ ᱥᱮ ᱤᱧ ᱫᱩᱧ ᱢᱚᱱᱮᱭᱮᱫᱟ ᱱᱟᱦᱟᱜ ᱟᱵᱚ ᱫᱚᱼᱼ ᱟᱹᱛᱩᱳ ᱫᱤᱥᱚᱢ ᱨᱮᱱ ᱦᱚᱲ ᱛᱚ ᱱᱚᱣᱟ ᱠᱚᱫᱚ ᱡᱟᱹᱱᱤᱡ ᱠᱷᱟᱱ ᱱᱩᱠᱩᱼᱼ ᱫᱟᱹᱫᱩ ᱦᱟᱲᱟᱢ ᱛᱟᱠᱚ ᱧᱮᱞ ᱧᱮᱞ ᱛᱮᱜᱮ ᱥᱮ ᱱᱩᱠᱩ ᱥᱟᱶ ᱱᱚᱝᱠᱟ ᱨᱩ ᱨᱩ ᱛᱮᱜᱮ ᱱᱟᱦᱟᱜ ᱵᱚᱱ ᱥᱮᱬᱟ ᱠᱮᱼᱟ ᱥᱮᱼᱼ ᱚᱠᱟ ᱞᱮᱠᱟ ᱜᱚᱢᱠᱮᱼᱼ
ᱥᱟᱹᱨᱤᱜᱮ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱼᱟ ᱡᱮᱼᱼ ᱱᱚᱣᱟ ᱫᱚ ᱟᱵᱚ ᱫᱚ ᱱᱤᱦᱟᱹᱛᱜᱮᱼᱼ ᱵᱟᱝ ᱠᱟᱱ ᱛᱟᱵᱚᱣᱟ ᱱᱚᱝᱠᱟ ᱫᱚ ᱪᱮᱫᱟᱜ ᱮᱱᱛᱮᱫᱼᱼ ᱚᱱᱟ ᱫᱚ ᱟᱵᱚᱣᱟᱜ ᱥᱮᱨᱣᱟ ᱨᱮ ᱢᱮᱱᱟᱜᱼᱟ ᱛᱚ ᱱᱤᱭᱟᱹ ᱫᱚ ᱟᱵᱚᱨᱮᱱ᱾ ᱟᱵᱚ ᱟᱛᱳ ᱠᱚᱨᱮᱱ ᱢᱟᱨᱟᱝ ᱦᱚᱲ ᱥᱮᱼᱼ ᱥᱮᱬᱟ ᱦᱚᱲ ᱠᱚᱴᱷᱮᱱ ᱠᱷᱚᱱ, ᱵᱟᱲᱟᱭ ᱫᱚᱨᱠᱟᱨ ᱠᱟᱱ ᱛᱟᱵᱚᱣᱟ ᱩᱱᱠᱩ ᱫᱟᱨᱟᱭ ᱛᱮ ᱟᱵᱚ ᱵᱚᱱ ᱥᱮᱬᱟᱭᱟ᱾ ᱛᱚ ᱦᱚᱜᱼᱚᱝᱠᱟ ᱵᱚᱱ ᱠᱚᱨᱟᱣ ᱞᱮᱠᱷᱟᱡ ᱜᱮ ᱵᱷᱟᱞᱮᱜᱼᱟ᱾ ᱛᱚ ᱟᱹᱞᱤᱧ ᱡᱟᱦᱟᱸᱞᱤᱧ ᱢᱮᱱᱫᱟ ᱡᱮᱼᱼ ᱱᱤᱛᱚᱜ ᱠᱩᱡ ᱜᱤᱫᱽᱨᱟᱹ ᱫᱚᱠᱚ ᱢᱚᱱᱮᱭᱮᱫᱟ ᱡᱮᱼᱼ ᱛᱩᱢᱫᱟᱜ ᱴᱟᱢᱟᱠ ᱨᱩ ᱫᱚ ᱪᱮᱫᱟᱜ ᱵᱚᱱ ᱥᱮᱬᱟᱭᱟ ᱟᱵᱚ ᱫᱚᱼᱼ ᱛᱩᱢᱫᱟᱜ ᱴᱟᱢᱟᱠ ᱨᱩ ᱮᱱᱮᱡ ᱥᱮᱨᱮᱧ, ᱥᱮᱨᱮᱧ ᱠᱚᱫᱚ ᱡᱚᱛᱚ ᱦᱟᱸᱜ ᱱᱚᱣᱟ ᱰᱤᱡᱮ ᱨᱮᱵᱚᱱ ᱧᱟᱢᱫᱟ ᱛᱚ ᱰᱤᱡᱮ ᱨᱮ ᱪᱟᱹᱞᱩᱭ ᱢᱮ ᱟᱨᱼᱼ ᱢᱟ ᱮᱱᱮᱡ ᱢᱮ ᱟᱨᱠᱤ ᱛᱚ ᱱᱚᱝᱠᱟ ᱜᱮ ᱦᱟᱸᱜ ᱠᱚ ᱮᱱᱮᱡ ᱮᱫᱟ᱾ ᱞᱤᱧ ᱧᱮᱞ ᱮᱫᱟ ᱥᱚᱨᱚᱦᱟᱭ ᱠᱚᱨᱮ ᱥᱮ ᱟᱵᱚᱣᱟᱜ ᱱᱚᱣᱟ ᱯᱚᱨᱚᱵᱽ ᱯᱩᱱᱟᱹᱭ ᱠᱚᱨᱮ ᱠᱚ ᱟᱹᱜᱩᱭᱮᱫᱟ᱾ ᱟᱨ ᱱᱚᱝᱠᱟ ᱠᱟᱛᱮᱫ ᱠᱚ ᱨᱟᱹᱥᱠᱟᱹᱭᱮᱫᱟ ᱜᱚᱢᱠᱮ ᱱᱚᱣᱟ ᱛᱤᱱᱟᱹᱜ ᱴᱷᱤᱠᱚᱜ ᱠᱟᱱᱟᱼᱼ ᱵᱟᱝ ᱴᱤᱠᱚᱜ ᱠᱟᱱᱟ ᱱᱤᱭᱟᱹ ᱛᱷᱚᱲᱟ ᱵᱮᱱ ᱞᱟᱹᱭᱠᱮᱜᱼᱟ?
ᱦᱳᱭ ᱜᱚᱝᱠᱮ ᱮᱠᱟᱞ ᱱᱚᱣᱟ ᱫᱚ ᱧᱮᱞ ᱞᱮᱠᱷᱟᱱ ᱴᱷᱤᱠ ᱫᱚᱼᱼ ᱵᱟᱝ ᱦᱩᱭᱩᱜ ᱠᱟᱱᱟ ᱡᱟᱦᱟᱸᱮᱠᱟ ᱟᱵᱚᱣᱟᱜ ᱫᱚ ᱱᱟᱦᱟᱜ ᱱᱚᱣᱟᱼᱼ ᱰᱤᱡᱮ ᱥᱮ ᱢᱟᱭᱤᱠ ᱠᱚ ᱟᱛᱮ ᱫᱚ ᱱᱟᱦᱟᱜ ᱨᱟᱹᱥᱠᱟᱹ ᱫᱚ ᱱᱟᱦᱟᱜ ᱵᱟᱝ ᱠᱟᱱ ᱛᱟᱵᱚᱱᱟ ᱦᱮᱸᱥᱮ ᱡᱟᱦᱟᱸᱮᱠᱟ ᱞᱟᱦᱟ ᱠᱷᱚᱱ ᱜᱮ ᱧᱮᱞ ᱦᱮᱡ ᱟᱠᱟᱱᱟ ᱱᱚᱜᱼᱚᱭᱼᱼ ᱟᱵᱚ ᱫᱚ ᱛᱩᱢᱫᱟᱜ ᱴᱟᱢᱟᱠ ᱠᱚ ᱟᱛᱮ ᱡᱟᱦᱟᱸ ᱫᱚ ᱠᱚᱲᱟ ᱠᱚᱠᱚ ᱨᱩᱭᱟᱠᱚ ᱟᱨ ᱡᱟᱦᱟᱸ ᱛᱤᱨᱞᱟᱹ ᱠᱚᱫᱚᱼᱼ ᱥᱮ ᱜᱚᱜᱚ ᱦᱚᱲ ᱠᱚᱫᱚ ᱱᱟᱜ ᱠᱚ ᱮᱱᱮᱡᱼᱟ ᱱᱚᱝᱠᱟ᱾ ᱛᱤ-ᱛᱤ ᱥᱟᱵ ᱠᱟᱛᱮᱫ ᱥᱮ ᱱᱚᱜᱼᱚ ᱱᱚᱣᱟ ᱢᱤᱫ ᱴᱟᱝ ᱡᱩᱢᱤᱫ ᱢᱮᱱᱟᱜᱼᱟ ᱟᱞᱮ ᱫᱚ ᱛᱤ- ᱛᱤ ᱥᱟᱵ ᱠᱟᱛᱮᱫ ᱞᱮ ᱮᱱᱮᱡ ᱠᱟᱱᱟ ᱦᱮᱸᱥᱮ ᱟᱨ ᱡᱟᱦᱟᱸ ᱞᱮᱠᱟ ᱱᱚᱜᱼᱚ ᱱᱚᱣᱟ ᱰᱤᱡᱮ ᱛᱮ ᱱᱟᱦᱟᱜ ᱠᱚ ᱮᱱᱮᱡ ᱠᱟᱱᱟ ᱠᱩᱴᱟᱹᱢ ᱥᱤᱢ ᱞᱮᱠᱟ ᱫᱚᱱ ᱫᱚᱱ ᱟᱛᱮ
ᱮᱠᱫᱚᱢ ᱴᱷᱤᱠ ᱠᱟᱛᱷᱟ ᱵᱮᱱ ᱞᱟᱹᱭᱠᱮᱜᱼᱟ ᱜᱚᱝᱠᱮ ᱾ ᱟᱹᱵᱤᱱ ᱥᱟᱶ ᱜᱟᱞᱚᱪ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱼᱟ᱾ ᱚᱠᱛᱚ ᱠᱚᱦᱚᱸ ᱢᱩᱪᱟᱹᱫ ᱦᱚᱜ ᱥᱮᱫ ᱪᱟᱞᱟᱣᱱᱟ ᱛᱚ ᱱᱟᱯᱟᱭ ᱛᱮ ᱛᱟᱦᱮᱱ ᱵᱤᱱ ᱜᱚᱝᱠᱮ ᱾
ᱦᱳᱭ ᱜᱚᱝᱠᱮ ᱾